ᱡᱚᱦᱟᱨ ᱜᱮ ᱜᱚᱝᱠᱮ ᱾
ᱦᱚᱭ ᱡᱚᱦᱟᱨ ᱜᱮ ᱾
ᱛᱚ ᱜᱚᱝᱠᱮᱧ ᱞᱟᱹᱭᱮᱫ ᱛᱟᱦᱮᱸ ᱠᱟᱱᱟ ᱡᱮ ᱮᱸᱻ ᱱᱮᱛᱟᱨ ᱢᱟ ᱧᱮᱞᱚᱜ ᱠᱟᱱᱟ ᱡᱟᱹᱥᱛᱤ ᱰᱤᱡᱮ ᱞᱟᱜᱽᱲᱮ ᱥᱮ ᱱᱚᱣᱟ ᱦᱟᱴ ᱯᱟᱛᱟ ᱾ ᱧᱤᱫᱟᱹ ᱚᱨᱜᱮᱥᱴᱟᱨ ᱛᱚ ᱟᱯᱮ ᱚᱱᱛᱮ ᱫᱚ ᱚᱠᱟ ᱞᱮᱠᱟ ᱱᱚᱣᱟ ᱠᱚ?
ᱦᱮᱸ ᱟᱞᱮ ᱟᱻ ᱱᱚᱛᱮ ᱢᱮᱱᱟᱜ ᱫᱚ ᱢᱮᱱᱟᱜ ᱟᱠᱟᱫ ᱜᱮᱭᱟ ᱟᱫᱚ ᱚᱱᱮ ᱠᱚ ᱢᱮᱱᱟ ᱟᱹᱰᱤ ᱜᱟᱱ ᱜᱮ ᱮᱠᱪᱩᱞᱤ ᱱᱚᱣᱟ ᱠᱚᱫᱚ
ᱢᱟᱱᱮ ᱠᱚᱢᱟᱣ ᱞᱮ ᱠᱩᱨᱩ ᱢᱩᱴᱩᱣ ᱠᱟᱫᱟ ᱾ ᱟᱨ ᱡᱩᱫᱤ ᱦᱚᱸ ᱵᱟᱞᱮ ᱪᱟᱵᱟ ᱩᱪᱩ ᱫᱟᱲᱮ ᱠᱟᱣᱫᱟᱜ ᱛᱚᱵᱮ ᱡᱚᱛᱷᱮᱥᱴᱚ ᱠᱚᱢᱟᱣ ᱠᱟᱱ ᱜᱮᱭᱟ ᱠᱚᱢᱟᱣ ᱫᱚ ᱾ ᱴᱷᱤᱠ ᱜᱮᱭᱟ ᱟᱨ ᱚᱱᱮ ᱡᱮ ᱞᱮᱠᱟᱞᱤᱧ ᱢᱮᱱ ᱠᱮᱭᱟ ᱰᱤᱡᱮ ᱫᱚ ᱮᱠᱪᱩᱞᱤ ᱟᱹᱯᱨᱟᱭ ᱜᱟᱱ ᱜᱮ ᱠᱚᱢᱟᱣ ᱠᱟᱱᱟ ᱦᱟᱸᱜ ᱾ ᱟᱨ ᱚᱱᱮ ᱠᱩ ᱢᱮᱱᱮᱜ ᱠᱟᱱ ᱛᱟᱦᱮᱱ ᱟᱸ ᱠᱤᱪᱷᱩ ᱫᱤᱱ ᱞᱟᱦᱟ ᱪᱷᱟᱹᱯᱟᱨᱤ ᱮᱱᱮᱡ ᱦᱚᱸ ᱡᱟᱹᱥᱛᱤ ᱛᱟᱦᱮᱸ ᱠᱟᱱᱟ᱾ ᱟᱨ ᱱᱚᱣᱟ ᱦᱚᱸ, ᱯᱨᱟᱭ ᱜᱮ ᱠᱚᱢᱟᱣ ᱠᱟᱱ ᱜᱮᱭᱟ ᱦᱟᱸᱜ, ᱛᱚᱵᱮ? ᱟᱯᱮ ᱥᱮᱜ ᱜᱮ ᱪᱮᱫ ᱞᱮᱠᱟ ᱱᱚᱣᱟ ᱠᱚ ᱵᱤᱥᱚᱭ ᱛᱮ?
ᱟᱫᱚ ᱟᱞᱮ ᱥᱮᱫ ᱫᱚ ᱱᱚᱛᱮ ᱰᱤᱡᱮ ᱞᱟᱜᱽᱲᱮ ᱫᱚ ᱵᱟᱹᱱᱩᱜ ᱠᱟᱫᱟ᱾ ᱟᱞᱮ ᱥᱮᱫ ᱫᱚ ᱡᱟᱹᱥᱛᱤ ᱧᱤᱫᱟᱹ ᱚᱨᱜᱮᱥᱴᱨᱟ ᱢᱮᱱᱟᱜ ᱠᱟᱫᱟ, ᱟᱨ ᱯᱟᱛᱟ ᱯᱚᱨᱚᱵᱽ ᱠᱚ ᱢᱮᱱᱟᱜ ᱠᱟᱫᱟ᱾ ᱟᱨ ᱱᱤᱭᱟᱹ ᱜᱷᱟᱹᱲᱤᱡ ᱛᱚ ᱡᱮᱦᱮᱛᱩ, ᱵᱚᱨᱥᱟ ᱟᱬᱜᱚᱭᱮᱱᱟ ᱾ ᱟᱨ ᱱᱤᱭᱟᱹ ᱜᱷᱟᱹᱲᱤᱡ ᱫᱚ ᱟᱫᱚ ᱚᱝᱠᱟ ᱫᱚ ᱵᱟᱹᱱᱩᱜ ᱠᱟᱫᱟ ᱵᱷᱟ, ᱛᱟ ᱯᱨᱚᱜᱨᱟᱢ ᱠᱚᱫᱚ ᱛᱚ, ᱦᱚᱸᱜᱼᱚᱭ ᱡᱮᱢᱚᱱ ᱢᱟᱜᱢᱚᱬᱮ, ᱟ ᱞᱟᱦᱟ ᱛᱮᱫᱚ ᱢᱟᱜ, ᱢᱚᱬᱮ ᱨᱮ ᱡᱟᱹᱥᱛᱤ ᱧᱮᱞᱚᱜ ᱛᱟᱦᱮᱸ ᱠᱟᱱᱟ ᱡᱮ ᱡᱚᱠᱷᱚᱱ ᱜᱮ ᱟᱹᱛᱩ ᱨᱮ ᱢᱟᱜ ᱢᱚᱬᱮ ᱠᱚ ᱠᱩᱨᱟᱹᱣᱟ ᱠᱚᱨᱟᱣᱫᱟ᱾ ᱟᱨ ᱚᱱᱟ ᱩᱯᱚᱞᱚᱠᱠᱷᱚ ᱜᱮ ᱟᱫᱚ ᱧᱤᱫᱟᱹ ᱚᱨᱜᱮᱥᱴᱟᱨ ᱠᱚ ᱠᱚᱨᱟᱣ ᱮᱫ ᱛᱟᱦᱮᱸ ᱠᱟᱱᱟ ᱾ ᱛᱚ ᱠᱟᱹᱴᱤᱡ ᱠᱟᱹᱴᱤᱡ ᱛᱮ ᱱᱚᱣᱟ ᱟᱹᱰᱤᱴᱟᱜ ᱜᱮᱞᱮ ᱠᱚᱢ ᱟᱹᱜᱩ ᱠᱟᱫᱟ ᱛᱚᱵᱩ ᱢᱤᱫ ᱵᱟᱨ ᱟᱹᱛᱩ ᱨᱮᱠᱚ ᱠᱚᱨᱟᱣᱮᱫ ᱜᱮᱭᱟ᱾ ᱦᱩᱸ,
ᱟᱫᱚ ᱱᱚᱣᱟ ᱠᱚᱫᱚ ᱠᱚᱢ ᱞᱮ, ᱮᱱᱠᱷᱟᱱ ᱜᱮ ᱵᱷᱟᱜᱤᱜᱼᱟ ᱠᱟᱨᱚᱱ ᱱᱮᱛᱟᱨ ᱡᱟᱦᱟᱸ ᱧᱮᱞᱚᱜ ᱠᱟᱱᱟ ᱟᱵᱚᱨᱮᱱ ᱦᱩᱰᱤᱡ ᱢᱟᱹᱭ ᱵᱟᱹᱵᱩ ᱛᱟᱠᱚ᱾ ᱱᱚᱣᱟ ᱪᱮᱛᱟᱱ ᱨᱮᱜᱮ ᱡᱟᱹᱥᱛᱤ ᱢᱚᱱᱮ ᱠᱚ ᱮᱢᱮᱜᱼᱟ ᱟᱨ ᱚᱞᱚᱜ ᱯᱟᱲᱦᱟᱜ ᱨᱮᱫᱚ ᱠᱚᱢ᱾
ᱦᱮᱸ ᱦᱮᱸ ᱦᱩᱸ,
ᱟᱨ ᱟᱹᱵᱤᱱ ᱥᱳᱥᱟᱞ ᱢᱤ, ᱥᱳᱥᱟᱞ ᱢᱤᱰᱤᱭᱟ ᱨᱮ ᱮᱠᱴᱤᱵᱷ ᱵᱤᱱ ᱛᱟᱦᱮᱱ ᱜᱮᱭᱟ᱾
ᱦᱮᱸ ᱛᱟᱦᱮᱱ ᱜᱮᱭᱟᱞᱤᱧ ᱟᱹ, ᱠᱤᱪᱷᱩ ᱢᱚᱴᱟᱢᱩᱴᱤ ᱟᱹᱰᱤ ᱜᱟᱱ ᱫᱚ ᱦᱟᱸᱜ ᱵᱟᱹᱞᱤᱧ ᱛᱟᱦᱮᱱ ᱜᱮᱭᱟ᱾ ᱛᱤᱱᱟᱹᱜ ᱜᱟᱱ ᱡᱟᱹᱨᱩᱲ, ᱩᱱᱟᱹᱜ ᱜᱟᱱ ᱜᱮ ᱦᱟᱸᱜ ᱞᱤᱧ ᱛᱟᱦᱮᱱᱟ᱾
ᱛᱚ ᱚᱱᱟ ᱠᱚᱨᱮ ᱵᱤᱱ ᱧᱮᱞ ᱠᱟᱜ ᱜᱮᱭᱟ ᱡᱮ ᱡᱟᱦᱟᱸ ᱥᱳᱥᱟᱞ ᱢᱤᱰᱤᱭᱟ ᱠᱚᱨᱮ ᱡᱟᱦᱟᱸ ᱠᱚᱫᱚ ᱵᱷᱟᱭᱨᱟᱞᱚᱜ ᱠᱟᱱᱟ ᱵᱷᱤᱰᱤᱭᱳ ᱠᱚᱠᱚ ᱨᱟᱠᱟᱵ ᱮᱫᱟ᱾ ᱛᱟᱦᱚᱞᱮ ᱠᱷᱟᱜ ᱢᱟᱹᱭ ᱵᱟᱹᱵᱩ ᱛᱟᱠᱚ, ᱦᱩᱰᱤᱧ ᱦᱩᱰᱤᱧ ᱢᱟᱹᱭ ᱵᱟᱹᱵᱩ ᱛᱟᱠᱚ ᱟ ᱯᱟᱛᱟ ᱯᱳᱜᱜᱨᱟᱢ ᱠᱚᱨᱮ ᱟᱠᱟ ᱞᱮᱠᱟ ᱠᱚ ᱮᱱᱮᱡ ᱵᱟᱲᱟᱭᱮᱫᱟ ᱟᱨ ᱵᱟᱹᱲᱤᱡ ᱵᱟᱹᱲᱤᱡ ᱠᱤᱪᱷᱩ ᱪᱤᱛᱟᱹᱨ ᱠᱚ ᱠᱚ ᱧᱮᱞᱚᱜ ᱠᱟᱱᱟ ᱥᱮ᱾ ᱵᱷᱤᱰᱤᱭᱳ ᱠᱚ ᱨᱟᱠᱟᱵ ᱠᱟᱛᱮᱜ ᱥᱳᱥᱟᱞ ᱢᱤᱰᱤᱭᱟ ᱨᱮᱠᱚ ᱟᱯᱞᱳᱰ ᱫᱟ᱾ ᱱᱚᱶᱟ ᱠᱤ ᱵᱷᱟᱹᱜᱮ ᱦᱳᱭᱳᱜ ᱠᱟᱱᱟ? ᱟᱵᱤᱱᱜᱮ ᱞᱟᱹᱭ
ᱦᱮᱸ ᱱᱚᱣᱟ ᱫᱚ ᱟᱵᱮᱱ ᱚᱠᱟᱴᱟᱜ ᱵᱮᱱ ᱢᱮᱱ ᱠᱮᱜ ᱡᱮ ᱵᱟᱹᱲᱤᱡ ᱵᱟᱹᱲᱤᱡ ᱠᱚ ᱵᱷᱤᱰᱤᱭᱳ ᱢᱤᱜ ᱵᱟᱨ, ᱵᱷᱤᱰᱤᱭᱳ ᱵᱟᱲᱟ ᱠᱟᱛᱮᱜ ᱥᱳᱥᱟᱞ ᱢᱤᱰᱤᱭᱟ ᱠᱚᱨᱮ ᱠᱚ ᱟᱯᱞᱳᱰ ᱫᱟ᱾ ᱮᱠᱪᱩᱭᱮᱞᱤ ᱱᱚᱣᱟ ᱫᱚ ᱟ, ᱵᱟᱹᱲᱤᱡ ᱫᱚ ᱢᱟᱱᱮ ᱢᱚᱸᱡᱽ ᱫᱚ ᱮᱛᱮ ᱵᱟᱝ ᱦᱩᱭᱩᱜ ᱠᱟᱱ ᱜᱮᱭᱟ᱾ ᱟᱨ ᱟᱵᱩᱛᱮ ᱢᱤᱜᱴᱟᱹᱝ ᱥᱚᱢᱟᱡᱽ ᱨᱮᱱ
ᱥᱚᱢᱟᱡᱽ ᱨᱮᱱ ᱥᱚᱢᱟᱡᱽ ᱨᱮᱱᱟᱜ ᱥᱚᱢᱟᱡᱽ ᱨᱮᱦᱚᱸ, ᱢᱤᱜᱴᱮᱱ ᱤᱭᱟᱹ ᱯᱨᱚᱵᱷᱟᱵᱽ ᱯᱟᱲᱟᱜ ᱠᱟᱱᱟ ᱵᱟᱹᱲᱤᱡ ᱯᱨᱚᱵᱷᱟᱵᱽ ᱯᱟᱲᱟᱜ ᱠᱟᱱᱟ᱾ ᱪᱮᱫᱟᱜ ᱥᱮ? ᱟ, ᱮᱴᱟᱜ ᱦᱚᱲ ᱦᱚᱸ ᱡᱩᱫᱤ ᱱᱚᱣᱟ ᱵᱷᱤᱰᱤᱭᱳ ᱠᱚᱠᱚ ᱧᱮᱞ ᱛᱟᱵᱚᱱᱟ ᱛᱚᱵᱮ ᱩᱱᱠᱩ ᱦᱚᱸ ᱢᱤᱫ ᱢᱤᱜᱴᱮᱱ ᱟ, ᱦᱩᱫᱤᱥ ᱠᱟᱛᱮ ᱠᱚ ᱢᱮᱱ ᱫᱟᱲᱮᱭᱟᱜ ᱜᱮᱭᱟ ᱡᱮ ᱱᱩᱠᱩ ᱥᱚᱢᱟᱡᱽ ᱨᱮᱱ ᱦᱚᱲ ᱫᱚ ᱱᱚᱝᱠᱟ ᱱᱩᱠᱩ ᱦᱚᱠᱩ ᱡᱟᱹᱥᱛᱤ ᱠᱚ ᱮᱱᱮᱡ ᱠᱟᱱᱟ᱾ ᱴᱷᱤᱠ ᱜᱮᱭᱟ? ᱟᱨ
ᱱᱚᱣᱟ ᱠᱚ ᱠᱚᱢᱟᱣ ᱠᱷᱟᱹᱛᱤᱨ ᱛᱮ, ᱟᱹᱞᱤᱧ ᱡᱮᱞᱮᱠ ᱡᱮᱞᱮᱠᱟᱞᱤᱧ ᱢᱮᱱ ᱠᱮᱭᱟ᱾ ᱢᱟᱱᱮ, ᱟᱵᱩ ᱡᱚᱫᱤ ᱱᱚᱣᱟ ᱠᱚᱵᱚᱱ ᱠᱚᱢᱟᱣᱟ ᱮᱠᱪᱩᱭᱮᱞᱤ ᱰᱟᱭᱨᱮᱠ ᱩᱱᱠᱩ ᱢᱟ ᱵᱟᱵᱚᱱ ᱢᱟᱱᱟ ᱫᱟᱲᱮᱣᱟᱠᱩᱱ ᱵᱟᱵᱚᱱ ᱢᱟᱱᱟ ᱫᱟᱲᱮᱭᱟ ᱠᱩ ᱠᱟᱱ ᱜᱮᱭᱟ ᱦᱟᱸᱜ ᱟᱨ, ᱱᱚᱣᱟ ᱱᱩᱠᱩ ᱢᱟᱱᱟᱣ ᱠᱚ ᱢᱟᱱᱟᱣ ᱠᱚ ᱵᱤᱥᱚᱭ ᱛᱮ ᱮᱠᱪᱩᱭᱮᱞᱤ ᱟᱵᱚ ᱡᱩᱫᱤ ᱢᱤᱜᱴᱮᱱ ᱚᱝᱠᱟ ᱜᱮ ᱡᱩᱫᱤ ᱟ, ᱱᱤᱭᱚᱢ ᱞᱮ ᱠᱟ ᱡᱩᱫᱤ ᱵᱚᱱ ᱥᱟᱵ ᱩᱰᱩᱜᱟ᱾ ᱥᱟᱡᱟᱣ ᱥᱟᱯᱲᱟᱣ ᱩᱰᱩᱜᱟ ᱢᱟᱹᱡᱷᱤ ᱦᱟᱬᱟᱢ ᱥᱮ ᱯᱨᱟᱱᱤᱠ ᱦᱚᱛᱮ ᱛᱮ ᱟᱨ ᱥᱟᱸᱶ ᱥᱟᱸᱶᱛᱮ ᱩᱱᱠᱩ ᱠᱚᱨᱮᱱ ᱡᱩᱫᱤ ᱜᱟᱨᱡᱮᱱ ᱠᱚᱦᱚᱸ ᱡᱩᱫᱤ ᱵᱚᱱ ᱢᱮᱱ ᱵᱟᱲᱟ ᱠᱚᱣᱟ ᱢᱤᱫᱵᱟᱨ ᱛᱚᱵᱮ ᱱᱚᱣᱟ ᱫᱚ ᱢᱟᱱᱮ ᱠᱚᱢ ᱪᱩ ᱫᱟᱲᱮᱭᱟᱜ ᱟᱵᱩᱱ᱾
ᱦᱩᱸ, ᱱᱚᱣᱟ ᱱᱟᱯᱟᱭ ᱠᱟᱛᱷᱟ ᱜᱮᱵᱤᱱ ᱞᱟᱹᱭ ᱠᱮᱫᱟ ᱟᱹᱞᱤᱧ ᱞᱤᱧ ᱢᱮᱱᱟ ᱪᱮᱫ? ᱮ, ᱡᱮᱦᱮᱛᱩ ᱡᱟᱦᱟᱸ ᱨᱮ ᱡᱩᱫᱤ ᱯᱟᱛᱟ ᱥᱮ ᱧᱤᱫᱟᱹ ᱯᱳᱜᱜᱨᱟᱢ ᱦᱳᱭᱳᱜᱼᱟ᱾ ᱠᱚᱢᱤᱴᱤ ᱠᱚ ᱥᱮ ᱜᱟᱶᱛᱟ ᱠᱚ ᱡᱩᱫᱤ ᱱᱚᱣᱟ ᱠᱟᱛᱷᱟ ᱠᱚ ᱩᱪᱷᱟᱹᱱᱟ ᱡᱮ ᱟᱵᱚ ᱱᱚᱝᱠᱟ ᱱᱟᱜ ᱠᱤᱪᱷᱩ ᱫᱚ ᱟᱞᱚ ᱵᱚᱱ ᱵᱷᱤᱰᱤᱭᱳ ᱢᱟ ᱡᱟᱦᱟᱸ ᱠᱚᱫᱚ ᱵᱟᱹᱲᱤᱡ ᱜᱮᱭᱟ᱾ ᱟᱨ ᱥᱳᱥᱟᱞ ᱢᱤᱰᱤᱭᱟ ᱨᱮᱫᱚ ᱟᱯᱞᱳᱰ ᱫᱚ ᱮᱠᱫᱚᱢ ᱜᱮ ᱵᱟᱝᱼᱟ ᱡᱟᱦᱟᱸᱭ ᱡᱩᱫᱤ ᱱᱚᱣᱟ ᱡᱤᱱᱤᱥ ᱯᱮ ᱟᱯᱞᱳᱰᱟ ᱛᱚ ᱟᱯᱮ ᱞᱟᱹᱜᱤᱫ ᱟᱹᱰᱤ ᱢᱟᱨᱟᱝ ᱥᱟᱥᱛᱤ ᱢᱮᱱᱟᱜ ᱠᱟᱫᱟ᱾ ᱱᱚᱣᱟ ᱱᱚᱣᱟ ᱠᱟᱛᱷᱟ ᱩᱪᱷᱟᱹᱱ ᱞᱮ ᱠᱷᱟᱱ ᱟᱹᱞᱤᱧ ᱞᱤᱧ ᱢᱚᱱᱮᱭᱟ ᱟᱹᱰᱤ ᱜᱟᱱ ᱜᱮ ᱦᱚᱭᱛᱚ ᱵᱟᱝ ᱠᱚ ᱠᱚᱨᱟᱣᱟ ᱱᱚᱝᱠᱟ ᱫᱚ ᱦᱮᱸ ᱥᱮ᱾
ᱦᱮᱸ ᱦᱮᱸ
ᱡᱮᱢᱚᱱ ᱧᱮᱞᱚᱜ ᱠᱟᱱ ᱜᱮᱭᱟ ᱠᱤᱪᱷᱩ ᱠᱤᱪᱷᱩ ᱡᱟᱭᱜᱟ ᱨᱮ᱾ ᱡᱚᱠᱷᱚᱱ ᱯᱟᱛᱟ ᱯᱳᱜᱨᱟᱢ ᱠᱚ ᱠᱚᱨᱟᱣᱟ ᱧᱤᱫᱟᱹ ᱵᱮᱲᱟ ᱥᱮ ᱥᱤᱧ ᱵᱮᱲᱟ ᱛᱚ ᱚᱸᱰᱮ ᱜᱮ ᱚᱞ ᱜᱮ ᱚᱞᱟ ᱠᱚ ᱥᱮ ᱚᱞ ᱛᱟᱦᱮᱸᱱ ᱛᱟ ᱯᱳᱥᱴᱟᱨ ᱨᱮ ᱥᱮ ᱟᱠᱚ ᱠᱚ ᱩᱪᱷᱟᱹᱱᱟ ᱢᱟᱭᱤᱠ ᱨᱮ ᱡᱮ ᱵᱷᱤᱰᱤᱭᱳ ᱡᱟᱦᱟᱸᱭ ᱡᱩᱫᱤ ᱵᱷᱤᱰᱤᱭᱳ ᱥᱟᱱᱟ ᱯᱮ ᱠᱷᱟᱱ ᱱᱩᱱᱟᱹᱜ ᱯᱚᱭᱥᱟ ᱮᱢ ᱞᱟᱜᱟᱣ ᱟ ᱯᱮᱭᱟ᱾ ᱦᱮᱸ ᱟᱨ ᱵᱟ ᱵᱟᱹᱲᱤᱡ
ᱛᱮᱜ ᱦᱮᱸ ᱞᱟᱹᱭ ᱵᱮᱱ᱾
ᱟᱨᱚ ᱠᱤᱪᱷᱩ ᱠᱤᱪᱷᱩ ᱦᱚᱲ ᱠᱚ ᱩᱪᱷᱟᱹᱱᱟ ᱡᱮ ᱡᱟᱦᱟᱸᱭ ᱡᱩᱫᱤ ᱵᱷᱤᱰᱤᱭᱳ ᱯᱮ ᱨᱮᱠᱳᱰᱤᱝᱼᱟ ᱵᱟᱹᱲᱤᱡ ᱠᱤᱪᱷᱩ ᱛᱚ ᱟᱯᱮ ᱞᱟᱹᱜᱤᱜ ᱟᱹᱰᱤ ᱢᱟᱨᱟᱝ ᱥᱟᱹᱥᱛᱤ ᱢᱮᱱᱟᱜ ᱠᱟᱫᱟ ᱛᱚ ᱱᱚᱣᱟ ᱠᱚ᱾ ᱩᱪᱷᱟᱹᱱ ᱞᱮᱠᱷᱟᱱ ᱱᱚᱣᱟ ᱠᱚ ᱫᱚ ᱩᱱᱟᱹᱜ ᱴᱟᱜ ᱫᱚ ᱵᱟᱝ ᱦᱩᱭᱩᱜᱼᱟ ᱟᱹᱞᱤᱧ ᱞᱤᱧ ᱢᱚᱱᱮᱭᱟ᱾
ᱦᱮᱸ ᱴᱷᱤᱠ ᱜᱮᱭᱟ ᱴᱷᱤᱠ ᱜᱤ ᱵᱮᱱ ᱢᱮᱱ ᱠᱟᱫᱟ᱾ ᱟᱨ ᱟᱹᱞᱤᱧ ᱱᱚᱣᱟ ᱵᱤᱥᱚᱭ ᱛᱮ ᱦᱮᱸ ᱢᱮᱱᱮᱫ ᱠᱟᱱ ᱛᱟᱦᱮᱱᱟ ᱞᱤᱧ ᱟᱹᱞᱤᱧ ᱱᱚᱣᱟ ᱵᱤᱥᱚᱭ ᱛᱮ ᱚᱱᱮ ᱡᱮᱼᱼ ᱧᱤᱫᱟᱹ ᱧᱤᱫᱟᱹ ᱡᱮ ᱟᱵᱚᱣᱟᱜ ᱚᱠᱟᱴᱟᱜ ᱢᱟᱱᱮ ᱯᱨᱳᱜᱨᱟᱢ ᱠᱚ ᱦᱩᱭ ᱵᱟᱲᱟᱜ ᱠᱟᱱᱟᱼᱼ ᱛᱚ ᱱᱚᱣᱟ ᱵᱤᱥᱚᱭ ᱛᱮ ᱟᱹᱞᱤᱧ ᱱᱤᱭᱟᱹ ᱜᱮᱞᱤᱧ ᱢᱮᱱᱟᱼᱼ ᱡᱮ ᱯᱨᱳᱜᱨᱟ ᱯᱨᱳᱜᱨᱟᱢ ᱦᱩᱭ ᱦᱚᱪᱚᱭ ᱟᱠᱚ ᱢᱟᱱᱮ ᱩᱱᱠᱩ ᱠᱚᱢᱤᱴᱤ ᱠᱚᱦᱚᱸᱼᱼ ᱛᱚ ᱩᱱᱠᱩ ᱦᱚᱸ ᱢᱤᱫᱴᱮᱱ ᱵᱚᱞᱚᱱᱴᱤᱭᱟᱨ ᱦᱤᱥᱟᱹᱵᱽ ᱞᱮᱠᱟᱛᱮ ᱚᱱᱠᱟᱜ ᱜᱮ ᱢᱤᱫᱴᱮᱱ ᱴᱤᱢ ᱫᱚᱦᱚᱭ ᱫᱚᱨᱠᱟᱨ ᱢᱮᱱᱟᱜᱼᱼ ᱛᱟᱠᱚᱣᱟ ᱟᱨ ᱥᱟᱶ ᱥᱟᱶ ᱛᱮ ᱚᱱᱠᱟᱼᱼ ᱢᱟᱱᱮ ᱥᱟᱭᱤᱱ ᱵᱳᱨᱰ ᱨᱮ ᱢᱟᱱᱮ ᱚᱞ ᱫᱚᱨᱠᱟᱨ ᱢᱮᱱᱟᱜ ᱛᱟᱠᱚᱣᱟ ᱡᱮᱼᱼ
ᱥᱮ ᱱᱚᱝᱠᱟ ᱥᱮ ᱦᱟᱱᱠᱟ ᱥᱮ ᱵᱟᱵᱚᱱ ᱠᱚᱨᱟᱣ ᱢᱟ ᱥᱮ ᱢᱤᱫ ᱵᱟᱨᱼᱼ ᱢᱟᱱᱮ ᱟᱹᱣᱲᱤ ᱜᱮ ᱥᱮ ᱚᱠᱟ ᱠᱚ ᱡᱮᱱᱵᱟ ᱵᱟᱝ ᱢᱚᱸᱡᱽ ᱛᱟᱵᱚᱱᱼᱼ ᱛᱚ ᱚᱱᱟ ᱠᱚ ᱚᱱᱠᱟ ᱮᱱᱮᱡ ᱵᱟᱲᱟ ᱠᱟᱛᱮ ᱥᱮ ᱟᱹᱣᱲᱤ ᱥᱟᱣᱲᱤ ᱵᱷᱤᱰᱤᱭᱳ ᱡᱟᱛᱮ ᱡᱮᱢᱚᱱᱼᱼ ᱵᱮᱱᱟᱣ ᱟᱛᱮ ᱵᱟᱵᱩᱱ ᱰᱟᱞᱟᱣ ᱢᱟ ᱟᱨ ᱱᱚᱣᱟ ᱠᱟᱛᱷᱟ ᱡᱟᱛᱮ ᱵᱚ ᱚᱞ ᱠᱟᱜ ᱟᱨ ᱥᱟᱶ ᱥᱟᱶ ᱛᱮ ᱢᱤᱫᱴᱮᱡ ᱮ ᱢᱟᱱᱮ ᱵᱚᱞᱚᱱᱴᱤᱭᱟᱨ ᱦᱤᱥᱟᱹᱵ ᱛᱮ ᱢᱤᱫᱴᱮᱱ ᱴᱤᱢ ᱴᱤᱢ ᱡᱟᱛᱮ ᱵᱚ ᱫᱚᱦᱚ ᱠᱟᱜ ᱡᱟᱛᱮ ᱡᱮᱢᱚᱱᱼᱼ ᱩᱱᱠᱩ ᱴᱤᱢ ᱢᱟᱱᱮ ᱚᱱᱟ ᱠᱚ ᱵᱤᱥᱚᱭ ᱛᱮ ᱡᱟᱛᱮ ᱡᱮᱢᱚᱱ ᱠᱚ ᱛᱫᱟᱨᱚᱠ ᱫᱟᱲᱮᱜ ᱥᱮ ᱠᱚ ᱧᱮᱞ ᱫᱟᱲᱮᱜ ᱛᱚ ᱟᱹᱞᱤᱧ ᱫᱚ ᱚᱱᱟ ᱚᱱᱟ ᱞᱤᱧ ᱢᱮᱱ ᱦᱚᱪᱚᱭᱟ ᱟᱨ ᱵᱟᱝ ᱠᱷᱟᱱ ᱫᱚᱼᱼ ᱦᱮᱸ ᱞᱟᱹᱭ ᱵᱮᱱ
ᱡᱟᱛᱮ ᱩᱱᱠᱩ ᱠᱟᱹᱴᱤᱡ ᱠᱷᱮᱭᱟᱞ ᱠᱚ ᱫᱚᱦᱚᱭ ᱢᱟ ᱟᱨ ᱡᱟᱛᱮ ᱱᱚᱣᱟ ᱠᱟᱱᱟ ᱵᱟᱹᱲᱤᱡ ᱟᱨᱚ ᱠᱚ ᱠᱚᱨᱟᱣ ᱢᱟ᱾ ᱟᱨ ᱡᱟᱦᱟᱸ ᱦᱮᱸᱼᱼ
ᱠᱩ ᱧᱟᱢ
ᱦᱮᱸ ᱟᱫᱚ ᱡᱟᱦᱟᱸᱭ ᱡᱩᱫᱤ ᱢᱟᱱᱮ ᱥᱳᱥᱟᱞ ᱢᱤᱰᱤᱭᱟ ᱨᱮ ᱟᱯᱞᱳᱰ ᱢᱟ ᱩᱱᱤ ᱢᱟᱛᱚ ᱟᱨ ᱵᱟᱹᱵᱤᱱᱼᱼ ᱟᱴᱠᱟᱣ ᱫᱟᱲᱮᱭᱟᱭᱟ ᱛᱚ ᱱᱚᱣᱟ ᱡᱤᱱᱤᱥ ᱼᱼ ᱟᱠᱚᱣᱟᱜ ᱟᱠᱟ ᱨᱮ ᱡᱟᱦᱟᱸ ᱨᱮ ᱯᱨᱳᱜᱨᱟᱢ ᱦᱩᱭᱩᱜ ᱠᱟᱱᱟ ᱚᱸᱰᱮ ᱡᱩᱫᱤᱼᱼ ᱱᱚᱝᱠᱟ ᱵᱮᱱ ᱩᱪᱷᱟᱹᱱᱟ ᱥᱮ ᱵᱮᱱ ᱚᱞ ᱫᱚᱦᱚᱭᱟ ᱛᱟᱦᱚᱞᱮ ᱟᱹᱞᱤᱧ ᱞᱤᱧ ᱢᱚᱱᱮᱭᱟ ᱟᱹᱰᱤ ᱜᱟᱱ ᱜᱮ ᱠᱚᱢᱚᱜᱼᱟ ᱦᱮᱸᱼᱼ ᱥᱳᱥᱟᱞ ᱢᱤᱰᱤᱭᱟ ᱨᱮ ᱡᱩᱫᱤ ᱟᱯᱞᱳᱰ ᱠᱟᱛᱮᱫ ᱮᱴᱟᱜ ᱡᱟᱹᱛᱤ ᱨᱮᱱ ᱦᱚᱲ ᱠᱚ ᱠᱚ ᱧᱮᱞᱮᱜᱼᱟ ᱥᱮᱼᱼ ᱛᱚ ᱩᱱᱠᱩ ᱡᱟᱹᱛᱤ ᱨᱮᱱ ᱦᱚᱲ ᱪᱮᱫ ᱠᱚ ᱢᱚᱱᱮᱭᱟ ᱞᱟᱹᱭ ᱟᱠᱚ ᱡᱮ ᱥᱟᱱᱛᱟᱲ ᱡᱟᱹᱛᱤ ᱫᱚ ᱱᱚᱜᱼᱚᱭ ᱱᱚᱝᱠᱟᱱ ᱜᱮᱭᱟ ᱠᱚ᱾ ᱚᱱ ᱚᱱᱠᱟ ᱚᱱᱟ ᱠᱷᱟᱹᱛᱤᱨ ᱚᱱᱟ ᱠᱷᱟᱹᱛᱤᱨ ᱜᱮᱛᱚ ᱥᱚᱨᱠᱟᱨ ᱦᱚᱸᱠᱚ ᱚᱱᱠᱟᱭᱟ ᱡᱮ ᱥᱟᱱᱛᱟᱲ ᱠᱚᱫᱚᱼᱼ ᱦᱮᱸ ᱱᱚᱣᱟ ᱯᱚᱨᱚᱵᱽ ᱮᱱᱮᱡᱼᱼ ᱦᱮᱯᱨᱟᱣ ᱵᱟᱠᱷᱨᱟ ᱯᱚᱭᱥᱟ ᱮᱢᱟ ᱠᱚᱢ, ᱵᱚᱞ ᱠᱷᱮᱞᱳᱰ ᱵᱟᱠᱷᱨᱟ ᱯᱚᱭᱥᱟ ᱮᱢᱟ ᱠᱚᱢ ᱢᱟ ᱧᱤᱫᱟᱹ ᱚᱨᱜᱮᱥᱴᱟᱨ ᱵᱟᱠᱷᱨᱟ ᱯᱚᱭᱥᱟ ᱮᱢᱟ ᱠᱚᱢ ᱱᱩᱠᱩ ᱫᱚ ᱪᱮᱫ ᱠᱟᱛᱷᱟ ᱦᱚ ᱵᱟᱠᱚ ᱞᱟᱹᱭᱟ ᱟᱠᱚᱣᱟᱜ ᱦᱚᱠ ᱟᱹᱭᱫᱟᱹᱨ ᱵᱟᱠᱚ ᱠᱷᱚᱡᱚᱜᱼᱟ᱾
ᱦᱮᱸ ᱴᱷᱤᱠ ᱜᱮᱭᱟ ᱚᱱᱮ ᱚᱱᱮᱠᱼᱼ ᱠᱚ ᱢᱮᱱᱟ ᱢᱟᱱᱮ ᱢᱤᱫ ᱵᱟᱨ ᱵᱷᱤᱰᱤᱭᱳ ᱠᱩ ᱢᱟᱱᱮ ᱵᱟᱹᱲᱤᱡ ᱵᱟᱹᱲᱤᱡ ᱵᱷᱤᱰᱤᱭᱳ ᱠᱩ ᱥᱮ ᱵᱟᱹᱲᱤᱡ ᱵᱟᱹᱲᱤᱡ ᱮᱱᱮᱡ ᱠᱩ ᱟᱹᱰᱤ ᱯᱟᱹᱞᱴᱩ ᱮᱱᱮᱡ ᱠᱚ ᱢᱟᱱᱮ ᱚᱱᱞᱟᱭᱤᱱ ᱨᱮᱠᱚ ᱵᱟᱭᱨᱟᱞ ᱮᱫᱟ᱾ ᱟᱨ ᱱᱚᱣᱟ ᱠᱚ ᱢᱟᱱᱮ ᱠᱷᱮᱭᱟᱞ ᱵᱟᱲᱟᱭ ᱞᱟᱹᱜᱤᱫ ᱛᱮ ᱟᱹᱞᱤᱧᱼᱼ ᱟᱹᱞᱤᱧ ᱞᱤᱧ ᱢᱮᱱ ᱠᱮᱜᱼᱟ ᱢᱤᱰᱤᱭᱟ ᱛᱟᱞᱟ ᱨᱮᱜᱮ ᱡᱮ ᱢᱤᱫᱴᱮᱱ ᱴᱤᱢ ᱛᱟᱦᱮᱱ ᱫᱚᱨᱠᱟᱨ ᱡᱟᱛᱮ ᱡᱮᱢᱚᱱᱼᱼ ᱢᱟᱱᱮ ᱚᱱᱠᱟᱱᱟᱜ ᱵᱷᱤᱰᱤᱭᱳ ᱵᱷᱤᱰᱤᱭᱳ ᱠᱚ ᱧᱟᱢ ᱵᱟᱲᱟ ᱞᱮᱠᱷᱟᱱ ᱡᱟᱛᱮ ᱡᱮᱢᱚᱱ ᱚᱱᱟ ᱵᱷᱤᱰᱤᱭᱳ ᱫᱚ ᱢᱟᱱᱮᱼᱼ ᱢᱟᱱᱮ ᱠᱚ ᱤᱭᱟᱹ ᱫᱟᱲᱮᱭᱟᱜ ᱢᱟᱱᱮ ᱰᱤᱞᱮᱴ ᱫᱟᱲᱮᱭᱟᱜ ᱥᱮ ᱦᱮᱸᱼᱼ ᱡᱟᱛᱮ ᱡᱮᱢᱚᱱ ᱚᱱᱟ ᱢᱤᱰᱤᱭᱟ ᱨᱮ ᱢᱟᱱᱮ ᱟᱹᱰᱤ ᱟᱭᱢᱟ ᱫᱤᱱ ᱡᱟᱛᱮ ᱡᱮᱢᱚᱱ ᱵᱟᱝ ᱪᱟᱞᱟᱜᱼᱟ ᱚᱱᱟ ᱵᱷᱤᱰᱤᱭᱳ ᱚᱱᱠᱟᱱᱟᱜ ᱠᱷᱚᱢᱚᱛᱟ ᱡᱟᱛᱮ ᱡᱮᱢᱚᱱ ᱩᱱᱠᱩ ᱛᱟᱞᱟᱨᱮ ᱛᱟᱦᱮᱱ ᱚᱱᱟ ᱚᱱᱟ ᱞᱤᱧ ᱢᱮᱱ ᱦᱚᱪᱚ ᱮᱫᱟ᱾
ᱦᱮᱸ ᱜᱚᱝᱠᱮ ᱱᱚᱣᱟ ᱢᱟᱵᱤᱱ ᱞᱟᱹᱭ ᱠᱮᱫᱟ ᱴᱷᱤᱠ ᱜᱮᱭᱟ ᱢᱮᱱᱠᱷᱟᱱ ᱱᱚᱣᱟ ᱛᱚ ᱟᱨ ᱟᱵᱚᱱᱟᱜᱼᱼ ᱛᱤ ᱨᱮᱫᱚ ᱵᱟᱹᱱᱩᱜ ᱠᱟᱫᱟ᱾ ᱱᱚᱣᱟ ᱢᱟᱛᱚ ᱥᱚᱢᱯᱩᱨᱱᱚ ᱡᱟᱦᱟᱸᱭ ᱤᱱᱴᱟᱨᱱᱮᱴ ᱠᱚ ᱮᱠᱥᱮᱥ ᱮᱫᱟ ᱩᱱᱠᱩᱣᱟᱜ ᱠᱟᱹᱢᱤ ᱠᱟᱱᱟ᱾ ᱟᱵᱚ ᱫᱚ ᱱᱚᱣᱟ ᱜᱮᱵᱚᱱ ᱞᱟᱹᱭ ᱫᱟᱲᱮᱭᱟᱜᱼᱟ ᱡᱮ ᱚᱱᱞᱟᱭᱤᱱ ᱵᱚᱱ ᱯᱨᱚᱪᱟᱨ ᱫᱟᱲᱮᱭᱟᱜᱼᱟ ᱥᱮ ᱥᱳᱥᱟᱞ ᱢᱤᱰᱤᱭᱟ ᱠᱚᱨᱮ ᱚᱱᱠᱟ ᱵᱷᱤᱰᱭᱳ ᱵᱮᱱᱟᱣ ᱠᱟᱛᱮ ᱵᱚᱱ ᱯᱨᱚᱪᱟᱨ ᱫᱟᱲᱮᱭᱟᱜᱼᱟ ᱾ᱡᱮ ᱱᱚᱝ ᱠᱟᱱ ᱵᱤᱰ ᱫᱚ ᱟᱞᱚᱵᱚᱱ ᱟᱯᱞᱳᱰ᱾ ᱮᱱᱠᱷᱟᱱ ᱱᱚᱝᱠᱟ ᱵᱟᱵᱚᱱ ᱫᱟᱲᱮᱭᱟᱜ ᱱᱚᱝᱠᱟ ᱫᱚ ᱵᱟᱵᱚᱱ ᱫᱟᱲᱮᱭᱟᱜ ᱡᱟᱦᱟᱸᱭ ᱡᱩᱫᱤ ᱚᱱᱟ ᱵᱷᱤᱰᱭᱳ ᱟᱯᱞᱳᱰ ᱟᱠᱟᱫᱟ ᱡᱮ ᱩᱱᱤ ᱟᱜ ᱵᱷᱤᱰᱭᱳ ᱰᱤᱞᱤᱴ ᱤᱧ᱾ ᱪᱚ ᱚᱱᱟ ᱫᱚ ᱵᱟᱵᱚᱱ ᱫᱟᱲᱮᱭᱟᱜ᱾ ᱚᱱᱟ ᱫᱚ ᱦᱩᱭᱩᱜ ᱠᱟᱱᱟ ᱥᱚᱢᱯᱩᱨᱱᱚ ᱡᱟᱦᱟᱸᱭ ᱱᱚᱣᱟ ᱤᱱᱴᱟᱨ ᱱᱮᱴ ᱵᱟᱠᱷᱨᱟ ᱡᱟᱦᱟᱸ ᱠᱚ ᱠᱟᱹᱢᱤᱭᱮᱫᱼᱟ ᱩᱱᱠᱩ ᱜᱮ ᱱᱚᱣᱟ ᱠᱟᱹᱢᱤ ᱫᱚᱠᱚ ᱠᱚᱨᱟᱣ ᱫᱟᱲᱮᱭᱟᱜᱼᱟ᱾
ᱦᱮᱸ ᱦᱮᱸ ᱦᱮᱸ ᱮ
ᱟᱹᱞᱤᱧ ᱞᱤᱧ ᱢᱚᱱᱮᱭᱟ ᱱᱚᱣᱟ ᱠᱚᱫᱚ ᱡᱟᱦᱟᱸ ᱨᱮ ᱯᱟᱛᱟ ᱯᱨᱳᱜᱨᱟᱢ ᱦᱩᱭᱩᱜ ᱠᱟᱱᱟ ᱡᱟᱦᱟᱸᱭ ᱠᱚᱢᱤᱴᱤ ᱠᱚ ᱠᱚᱨᱟᱣ ᱦᱚᱪᱚᱭᱮᱫᱼᱟ᱾ ᱩᱱᱠᱩ ᱡᱩᱫᱤ ᱱᱚᱝᱠᱟᱱ ᱠᱟᱛᱷᱟ ᱠᱚ ᱞᱟᱹᱭᱟ ᱥᱚᱢᱵᱷᱚᱵᱚᱛᱚ ᱟᱹᱰᱤ ᱜᱟᱱ ᱜᱮ ᱠᱚᱢᱚᱜᱼᱟ ᱟᱹᱞᱤᱧ ᱞᱤᱧ ᱢᱚᱱᱮᱭᱟ᱾ ᱠᱟᱨᱚᱱ ᱟᱹᱞᱤᱧ ᱦᱚᱸ ᱟᱹᱰᱤ ᱡᱟᱭᱜᱟ ᱞᱤᱧ ᱧᱮᱞ ᱟᱠᱟᱫᱼᱟ ᱡᱮ ᱚᱱᱠᱟ ᱠᱤᱪᱷᱩ ᱠᱟᱛᱷᱟ ᱠᱚ ᱞᱟᱹᱭ ᱟᱠᱟᱜᱼᱟ ᱥᱮ ᱚᱱᱟ ᱯᱳᱥᱴᱟᱨ ᱨᱮᱠᱚ ᱚᱞ ᱟᱠᱟᱜ-ᱟ᱾ ᱚᱱᱟ ᱠᱷᱟᱹᱛᱤᱨ ᱚᱱᱟ ᱠᱚᱨᱮ ᱫᱚ ᱚᱱᱠᱟ ᱚᱱᱠᱟᱱ ᱡᱟᱦᱟᱸ ᱞᱮᱠᱟ ᱫᱚ ᱵᱟᱝ ᱧᱮᱞ ᱟᱠᱟᱱᱟ᱾
ᱦᱮᱸ ᱟᱞᱮ ᱥᱮᱫ ᱦᱚᱸ ᱚᱱᱮ ᱚᱱᱠᱟ ᱫᱚ ᱵᱟᱹᱱᱩᱜ ᱜᱮᱭᱟ ᱪᱮᱫᱟᱜ ᱥᱮ ᱢᱟᱱᱮ ᱴᱚᱞᱟ ᱠᱚᱨᱮᱱ ᱢᱟᱱᱮ ᱴᱚᱞᱟ ᱠᱚᱨᱮᱱ ᱢᱟᱡᱷᱤ ᱦᱟᱲᱟᱢ ᱥᱮ ᱯᱨᱟᱱᱤ ᱠᱚᱦᱚᱸ ᱴᱷᱤᱠ ᱛᱮᱠᱤᱱ ᱟ ᱥᱮ ᱚᱱᱠᱟ ᱜᱮ ᱢᱟᱱᱮ ᱟᱞᱮ ᱴᱚᱞᱟ ᱨᱮᱱ ᱜᱚᱜᱚ ᱵᱟᱵᱟ ᱠᱚᱦᱚᱸ ᱢᱟᱱᱮ ᱜᱟᱨᱡᱮᱱ ᱠᱚᱦᱚᱸ ᱴᱷᱤᱠ ᱵᱟᱲᱟ ᱜᱮᱛᱮ ᱮ ᱜᱤᱫᱟᱹᱨ ᱯᱤᱫᱟᱹᱨ ᱠᱚᱦᱚᱸ ᱩᱱᱟᱹᱜ ᱯᱷᱟᱞᱴᱩ ᱤᱭᱟᱹ ᱰᱟᱦᱟᱨ ᱨᱮᱫᱚ ᱛᱚ ᱵᱟᱠᱚ ᱯᱟᱸᱡᱟᱭᱮᱫᱟ ᱱᱟᱦᱟᱸᱜ᱾ ᱟᱨ ᱡᱟᱹᱥᱛᱤ ᱠᱚ ᱠᱩᱥᱤ ᱨᱟᱹᱥᱠᱟᱹ, ᱨᱟᱹᱥᱠᱟᱹ ᱠᱚ ᱮᱱᱮᱡ ᱵᱟᱲᱟ ᱠᱷᱟᱱ ᱜᱮ ᱢᱟᱱᱮ ᱛᱩᱢᱫᱟᱜ ᱴᱟᱢᱟᱠ ᱫᱚᱝ ᱞᱟᱜᱽᱲᱮ ᱦᱚᱛᱮ ᱠᱚᱛᱮ ᱜᱮᱠᱚ ᱮᱱᱮᱡ ᱨᱟᱹᱥᱠᱟᱹ ᱵᱟᱲᱟᱜᱼᱟ ᱛᱚᱵᱮ ᱰᱤᱡᱮ ᱥᱮ ᱪᱷᱟᱹᱯᱨᱤ ᱮᱱᱮᱡ ᱞᱮᱠᱟ ᱛᱮ ᱫᱚ ᱦᱟᱸᱜ ᱟᱹᱣᱨᱤᱞᱤᱧ ᱧᱮᱞ ᱠᱚᱣᱟ᱾
ᱚᱱᱟ ᱦᱚᱸᱛᱚ ᱱᱟᱯᱟᱭ ᱠᱟᱛᱷᱟ ᱠᱟᱱᱟ᱾ ᱟᱵᱚ ᱡᱩᱫᱤ ᱯᱟᱹᱦᱤᱞ ᱞᱮᱠᱟ ᱡᱩᱫᱤ ᱱᱚᱣᱟ ᱯᱚᱨᱚᱵᱽ ᱮᱱᱮᱡ ᱦᱮᱯᱨᱟᱣ ᱥᱮ ᱴᱟᱢᱟᱠ ᱛᱩᱢᱫᱟᱜ ᱨᱮᱵᱚᱱ ᱨᱟᱹᱥᱠᱟᱹᱭᱟ ᱛᱟᱦᱞᱮ ᱟᱵᱚᱱᱟᱜ ᱞᱟᱹᱭᱼᱞᱟᱠᱪᱟᱨ ᱟᱹᱨᱤᱪᱟᱹᱞᱤ ᱵᱟᱧᱪᱟᱜ ᱛᱟᱵᱚᱱᱟ᱾
ᱦᱮᱸ ᱟᱹᱞᱤᱧ ᱫᱚ ᱱᱚᱣᱟ ᱜᱮᱞᱤᱧ ᱢᱮᱱᱟ᱾ ᱦᱮᱸ ᱟᱹᱞᱤᱧ ᱫᱚ ᱱᱚᱣᱟ ᱜᱮᱞᱤᱧ ᱢᱮᱱᱟ ᱡᱮ ᱰᱤᱡᱮ ᱮᱱᱮᱡ ᱫᱚ ᱵᱚᱞᱮ ᱛᱤᱱᱟᱹᱜ ᱵᱚᱱ ᱠᱚᱢ ᱦᱚᱪᱚᱭ ᱚᱱᱟᱜᱮ ᱢᱚᱸᱡᱽ᱾ ᱟᱨ ᱰᱤ ᱡᱮ ᱮᱱᱮᱡ ᱡᱟᱭᱜᱟᱨ ᱨᱮ ᱛᱩᱢᱫᱟᱜ ᱴᱟᱢᱟᱠᱜᱮ ᱡᱟᱛᱮ ᱡᱮᱢᱚᱱ ᱡᱟᱹᱥᱛᱤ ᱵᱚᱱ ᱟ, ᱜᱩᱨᱩᱛᱚ ᱵᱚᱱ ᱮᱢᱚᱜᱼᱟ᱾ ᱥᱟᱶᱛᱮ ᱫᱚᱝ ᱞᱟᱜᱽᱲᱮ ᱮᱱᱮᱡ ᱥᱮᱨᱮᱧ ᱠᱚ ᱢᱮᱱᱟᱜ ᱠᱟᱫ ᱛᱟᱵᱚᱱᱟ, ᱟᱨ ᱢᱤᱫ ᱦᱤᱥᱟᱹᱵᱽ ᱞᱮᱠᱟᱛᱮ ᱵᱮᱱ ᱢᱮᱱ ᱞᱮᱠᱷᱟᱡ ᱱᱚᱣᱟ ᱠᱚ ᱜᱮ ᱟᱵᱚᱣᱟᱼᱜ ᱢᱤᱫᱴᱮᱱ ᱩᱨᱩᱢ ᱩᱯᱨᱩᱢ ᱠᱟᱱᱟ᱾ ᱟᱨ ᱡᱩᱫᱤ ᱟᱵᱚᱣᱟᱜ ᱫᱚᱝ ᱞᱟᱜᱽᱲᱮ ᱮᱱᱮᱡ ᱥᱮᱨᱮᱧ ᱨᱮ ᱡᱩᱫᱤ ᱜᱩᱨᱩᱛᱚ ᱵᱟᱵᱚᱱ ᱮᱢᱚᱜᱼᱟ᱾ ᱥᱮ ᱛᱩᱢᱫᱟᱜ ᱴᱟᱢᱟᱠ ᱨᱩ ᱠᱚᱨᱮ ᱛᱚᱵᱮ ᱟᱥᱛᱮ ᱟᱥᱛᱮ ᱛᱮ ᱧᱮᱞᱚᱜ ᱠᱟᱱᱟ ᱱᱟᱦᱟᱜ, ᱱᱚᱣᱟ ᱠᱚ ᱵᱚᱥᱛᱩ ᱰᱟᱵᱟᱣ ᱪᱟᱞᱟᱜ ᱠᱟᱱᱟ᱾ ᱛᱚ ᱰᱤᱡᱮ ᱮᱱᱮᱡ ᱠᱚ ᱢᱟᱱᱮ ᱢᱤᱫ ᱵᱟᱨ ᱟ ᱪᱮᱛᱟᱱ ᱪᱟᱞᱟᱜ ᱠᱟᱱᱟ ᱥᱮ ᱚᱱᱟ ᱜᱤ ᱚᱱᱟ ᱠᱚᱜᱮ ᱦᱟᱸᱜ ᱡᱟᱹᱥᱛᱤ ᱜᱩᱨᱩᱛᱚ ᱦᱩᱭᱩᱜ ᱠᱟᱱᱟ᱾ ᱟᱫᱚ ᱚᱱᱟ ᱵᱤᱥᱚᱭ ᱛᱮ ᱟᱹᱞᱤᱧ ᱱᱤᱭᱟᱹ ᱜᱮᱞᱤᱧ ᱢᱮᱱᱟ, ᱡᱮ ᱚᱱᱟ ᱠᱚᱫᱚ ᱡᱟᱹᱥᱛᱤ ᱫᱚ ᱵᱟᱵᱚᱱ ᱦᱩᱭ ᱦᱚᱪᱚᱭᱟ᱾ ᱟᱨ ᱦᱮᱸ ᱟᱵᱚ ᱡᱩᱫᱤ ᱵᱚᱱ ᱜᱳᱚᱴᱟ ᱞᱮᱠᱷᱟᱡ, ᱡᱮ ᱠᱩᱨᱩᱢᱩᱴᱩ ᱞᱮᱠᱟᱡ ᱵᱚᱱ ᱱᱚᱣᱟ ᱵᱩᱛᱩ ᱴᱳᱴᱟ ᱥᱚᱢ ᱟ ᱯᱩᱨᱟᱹ ᱯᱩᱨᱤ ᱵᱚᱱ ᱢᱟᱱᱮ ᱚᱪᱚ ᱚᱪᱚ ᱫᱟᱲᱮᱭᱟᱜᱼᱟ ᱾ ᱛᱚᱵᱮ ᱚᱱᱟ ᱫᱚ ᱟᱵᱚ ᱡᱩᱢᱤᱫ ᱫᱚ ᱡᱟᱹᱨᱩᱲ ᱵᱚᱱᱟ᱾ ᱟᱨ ᱟᱵᱚ ᱡᱩᱫᱤ ᱵᱚᱱ ᱡᱩᱢᱤᱫᱚᱜᱼᱟ᱾ ᱛᱚᱵᱮ ᱩᱱᱠᱩ ᱦᱚᱸ ᱢᱟᱱᱮ ᱢᱮᱛᱟᱣ ᱟᱠᱚᱣᱟ ᱵᱚᱱ᱾ ᱟᱨ ᱡᱚᱛᱚ ᱡᱟᱭᱜᱟ ᱨᱮᱱ ᱠᱚᱲᱟ ᱠᱩᱲᱤ ᱢᱤᱞᱟᱹᱣ ᱠᱟᱛᱮ ᱡᱩᱫᱤ ᱡᱚᱛᱚ ᱡᱟᱭᱜᱟ ᱨᱮᱱ ᱠᱚᱲᱟ ᱠᱩᱲᱤ ᱡᱩᱫᱤ ᱵᱚᱱ ᱢᱮᱛᱟᱣ ᱠᱚᱣᱟ, ᱛᱚᱵᱮ ᱚᱵᱚᱥᱥᱚ ᱠᱚ ᱵᱩᱡᱷᱟᱹᱣᱼᱟ᱾
ᱦᱩᱸ ᱚᱱᱟ ᱫᱚ ᱴᱷᱤᱠ ᱠᱟᱛᱷᱟ ᱵᱤᱱ ᱞᱟᱹᱭ ᱟᱠᱟᱫᱟ᱾ ᱱᱚᱣᱟ ᱛᱚ ᱟᱨ ᱚᱱᱠᱟ ᱯᱨᱚᱪᱟᱨ ᱦᱚᱪᱚ ᱛᱚ ᱵᱟᱭ ᱜᱟᱱᱚᱜᱼᱟ᱾ ᱱᱚᱣᱟ ᱫᱚ ᱡᱟᱦᱟᱸᱭ ᱜᱟᱶᱛᱟ ᱥᱮ ᱡᱟᱦᱟᱸ ᱛ ᱦᱚᱲ ᱠᱚ ᱠᱚᱨᱟᱣ ᱦᱚᱪᱚᱭᱟ ᱾ ᱩᱱᱠᱩ ᱡᱩᱫᱤ ᱱᱚᱣᱟ ᱠᱚ ᱨᱤᱠᱟᱹᱭ ᱠᱷᱟᱱ ᱫᱚ, ᱚᱵᱚᱥᱥᱳᱭ ᱵᱟᱝ ᱦᱩᱭᱩᱜᱼᱟ᱾ ᱚᱱᱠᱟᱱᱟᱜ ᱫᱚ᱾ ᱦᱮᱸ ᱠᱟᱨᱚᱱ ᱟᱵᱚ ᱱᱟᱦᱟᱜ ᱡᱩᱜᱽ ᱨᱮᱱ ᱠᱚᱲᱟ ᱠᱩᱲᱤ ᱠᱚ ᱡᱩᱫᱤ ᱵᱤᱱ ᱞᱟᱹᱭ ᱟᱠᱚᱼᱟ᱾ ᱩᱱᱠᱩ ᱢᱟᱛᱚ ᱵᱟᱠᱚ ᱟᱸᱡᱚᱢ᱾ ᱟᱫᱚ ᱟᱹᱛᱩ ᱨᱮ ᱢᱟᱺᱡᱷᱤ ᱯᱟᱦᱴᱟ ᱢᱟᱺᱡᱷᱤ ᱠᱚ ᱡᱟᱦᱟᱸᱭ ᱢᱮᱱᱟᱜ ᱠᱚᱣᱟ ᱵᱚᱱ ᱢᱩᱲᱩᱫ ᱦᱚᱲ ᱠᱚ ᱩᱱᱠᱩ ᱡᱩᱫᱤ ᱵᱤᱱ ᱞᱟᱹᱭ ᱟᱠᱚ ᱠᱷᱟᱱ ᱫᱚ ᱱᱤᱥᱪᱚᱭ ᱵᱟᱝ ᱦᱩᱭᱩᱜᱼᱟ ᱱᱚᱣᱟ ᱠᱚᱫᱚ᱾
ᱦᱮᱸ- ᱦᱮᱸ- ᱦᱮᱸ ᱟᱨ ᱢᱤᱫᱴᱮᱱ ᱠᱟᱛᱷᱟ ᱜᱚᱝᱠᱮᱼᱼᱼ
ᱦᱩᱸ ᱞᱟᱹᱭ ᱵᱤᱱ᱾
ᱟ ᱢᱮᱱ ᱠᱮᱭᱟ ᱞᱤᱧ ᱟᱻ ᱟᱪᱪᱷᱟ ᱵᱚᱨᱛᱚᱢᱟᱱ ᱟᱵᱚᱣᱟᱜ ᱚᱠᱟᱴᱟᱜ ᱦᱩᱞ ᱢᱟᱦᱟ ᱦᱤᱡᱩᱜ ᱠᱟᱱᱟ᱾ ᱛᱚ ᱚᱱᱟᱨᱮ ᱟᱻ ᱚᱠᱟ ᱚᱠᱚᱭ ᱠᱤᱱ ᱟᱵᱚᱨᱮᱱ ᱢᱟᱱᱮ ᱢᱚᱦᱟᱱ ᱟ ᱦᱚᱲ ᱢᱮᱱᱟᱜ ᱠᱤᱱᱟᱹ ᱚᱠᱚᱭ ᱠᱤ ᱮᱱᱛᱮᱫ ᱤᱭᱟᱹ ᱢᱟᱦᱟ ᱵᱚᱱ ᱵᱮᱱᱟᱣᱫᱟ ᱩᱱᱠᱤᱱ ᱵᱤᱥᱚᱭ ᱛᱮ ᱢᱤᱫᱴᱮᱱ ᱤᱭᱟᱹ ᱟ᱾ ᱱᱟᱴᱚᱠ ᱚᱞ ᱠᱟᱛᱮᱫ ᱡᱩᱫᱤ ᱠᱟᱹᱦᱱᱤ ᱦᱤᱥᱟᱹᱵ ᱦᱮᱸ ᱠᱟᱹᱦᱱᱤ ᱚᱞ ᱠᱟᱛᱮᱜ ᱥᱮᱴ ᱱᱟᱴᱚᱠ ᱡᱩ ᱡᱩᱫᱤ ᱵᱚᱱ ᱫᱮᱠᱷᱟᱣ ᱫᱟᱲᱮᱭᱟᱜ-ᱟ᱾ ᱦᱚᱲ ᱠᱚ ᱥᱟᱢᱟᱝ ᱨᱮ ᱛᱚᱵᱮ ᱪᱮᱫ ᱞᱮᱠᱟ ᱵᱮᱱ ᱢᱚᱱᱮ ᱵᱟᱲᱟ ᱠᱮᱭᱟ? ᱠᱮᱭᱟ ᱱᱚᱣᱟ ᱵᱤᱥᱚᱭ ᱛᱮᱫᱚ ᱟᱵᱤᱱ ᱫᱚ᱾
ᱦᱮᱸ ᱱᱚᱣᱟ ᱛᱚ ᱱᱟᱯᱟᱭ ᱠᱟᱛᱷᱟ ᱠᱟᱱ ᱜᱮᱭᱟ᱾ ᱡᱮ ᱚᱠᱟ ᱞᱮᱠᱟ ᱟᱵᱚᱨᱮᱱ ᱮᱻ ᱦᱩᱞᱜᱟᱹᱨᱭᱟᱹ ᱠᱚ ᱫᱟᱲᱮᱭᱟᱞᱼᱟ᱾ ᱚᱱᱟ ᱫᱤᱥᱚᱢ ᱦᱚᱲ ᱛᱟᱞᱟᱨᱮ ᱩᱫᱩᱜ ᱞᱮᱠᱷᱟᱱ ᱫᱚ ᱱᱟᱯᱟᱭ᱾
ᱦᱮᱸ ᱟᱞᱤᱧ ᱫᱚ ᱱᱚᱣᱟ ᱜᱮᱞᱤᱧ ᱢᱮᱱ ᱦᱚᱪᱚᱭᱟ ᱡᱮ ᱦᱮᱸ, ᱠᱟᱛᱷᱟ ᱠᱚ ᱩᱱᱟᱹᱜ ᱡᱟᱹᱥᱛᱤ ᱦᱚᱭᱛᱳ